ᱚ
ᱦᱮᱞᱳ
ᱦᱮᱸ ᱡᱚᱦᱟᱨ ᱜᱮ᱾
ᱦᱳᱭ ᱡᱚᱦᱟᱨ ᱡᱚᱦᱟᱨ᱾ ᱚᱱᱟ ᱥᱟᱶᱛᱮ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾
ᱦᱳᱭ ᱫᱮᱻ ᱪᱮᱫ ᱠᱚᱵᱤᱱ ᱪᱤᱠᱟᱹ ᱵᱟᱲᱟᱭᱮᱫᱼᱟ?
ᱪᱮᱫ ᱦᱚᱸ ᱵᱟᱝᱟ ᱚᱲᱟᱜ ᱨᱮᱜᱮ᱾
ᱚ ᱟᱪᱷᱟ ᱟᱪᱷᱟ ᱱᱟᱯᱟᱭ ᱜᱮ᱾
ᱦᱮᱸ
ᱛᱟᱦᱚᱞᱮ ᱱᱟᱯᱟᱭ ᱵᱟᱲᱟ ᱜᱮᱭᱟ ᱵᱤᱱ?
ᱦᱮᱸ ᱦᱮᱸ ᱱᱟᱯᱟᱭ ᱵᱟᱲᱟ ᱜᱮ᱾
ᱩᱸ ᱚᱲᱟᱜ ᱜᱷᱟᱨᱚᱸᱡᱽ ᱠᱚᱨᱮᱜ ᱞᱟᱹᱭ ᱫᱟᱞᱤᱧ ᱚᱲᱟᱜ ᱜᱷᱟᱨᱚᱸᱡᱽ ᱠᱚᱨᱮᱜ
ᱚᱲᱟᱜ ᱜᱷᱟᱨᱚᱸᱡᱽ ᱠᱚᱨᱮ ᱦᱚᱸ ᱱᱟᱯᱟᱭ ᱜᱮ᱾
ᱚ ᱦᱳᱭ ᱦᱳᱭ ᱦᱳᱭ᱾ ᱥᱟᱱᱟᱢ ᱦᱚᱲ ᱜᱮ ᱱᱟᱯᱟᱭ ᱵᱚᱱ ᱛᱟᱦᱮᱸ ᱞᱮᱱᱠᱷᱟᱱ ᱜᱮ ᱵᱷᱟᱹᱜᱤ ᱥᱮ᱾
ᱦᱮᱸ ᱦᱮᱸ᱾
ᱛᱟᱦᱚᱞᱮ ᱛᱮᱦᱮᱧ ᱫᱚ ᱟᱹᱵᱤᱱ ᱥᱮᱫ ᱫᱚ ᱫᱟᱜ ᱡᱟᱹᱲᱤ ᱠᱚᱫᱚ ᱪᱮᱫ ᱞᱮᱠᱟ?
ᱛᱤᱦᱤᱧ ᱫᱚ ᱫᱟᱜ ᱡᱟᱹᱲᱤ ᱫᱚ ᱵᱟᱹᱱᱩᱜᱼᱟ᱾
ᱚ᱾
ᱛᱮᱦᱤᱧ ᱫᱚᱭ ᱥᱤᱛᱩᱝ ᱠᱟᱫᱟ᱾
ᱟᱯᱮ ᱥᱮᱜ ᱜᱮ?
ᱦ ᱦᱳᱭ ᱟᱹᱞᱤᱮᱧ ᱪᱮᱫ ᱫᱚ ᱱᱟᱸᱜ ᱠᱷᱟᱱ ᱚᱱᱠᱟ ᱫᱟᱜ ᱡᱟᱹᱲᱤ ᱠᱚᱫᱚ ᱟᱹᱣᱨᱤ ᱫᱟᱜ ᱡᱟᱹᱲᱤᱭᱟᱭ, ᱢᱮᱱᱠᱷᱟᱱ ᱨᱤᱢᱤᱞ ᱠᱚᱫᱚᱭ ᱨᱟᱠᱟᱵ ᱵᱟᱲᱟ ᱠᱟᱜ ᱜᱮᱭᱟ᱾ ᱥᱮᱛᱟᱜ ᱠᱷᱚᱱ ᱜᱮ ᱦᱳᱭ᱾ ᱟᱫᱚ ᱱᱟᱦᱟᱸᱜ ᱛᱟᱭᱚᱢ ᱫᱟᱨᱟᱢ ᱦᱤᱡᱩᱜ ᱜᱮ ᱪᱚᱝ ᱟᱫᱚ ᱵᱟᱝ ᱞᱟᱹᱭ ᱜᱟᱱᱚᱜ ᱠᱟᱱᱟ ᱥᱮ,
ᱦᱮᱸ᱾
ᱦᱳᱭ ᱦᱳᱭ᱾ ᱟᱨ ᱫᱟᱹᱭ ᱱᱤᱭᱟᱹ ᱚᱠᱛᱮ ᱨᱮ ᱠᱟᱹᱢᱤ ᱵᱟᱲᱟ ᱠᱚᱫᱚ ᱪᱮᱫ ᱦᱩᱭᱩᱜ ᱠᱟᱱᱟ?
ᱱᱤᱛᱚᱜ ᱫᱚ ᱚᱱᱮ ᱪᱟᱥ ᱠᱟᱹᱢᱤ ᱠᱚᱜᱮ᱾
ᱚ ᱟᱪᱷᱟ ᱟᱪᱷᱟ ᱟᱵᱤᱱ ᱥᱮᱫ ᱫᱚᱠᱚ ᱮᱛᱚᱦᱚᱵ ᱜᱚᱫ ᱠᱟᱫ ᱛᱮ?
ᱮᱦᱚᱵ ᱠᱟᱜ ᱜᱮᱭᱟ ᱠᱚ ᱟᱹᱣᱨᱤ ᱠᱚ ᱪᱟᱵᱟᱭᱟ᱾
ᱚ᱾
ᱱᱟᱯᱟᱭ ᱜᱮ ᱛᱟᱦᱞᱮ᱾ ᱦᱳᱭ ᱟᱹᱞᱤᱧ ᱥᱮᱫ ᱦᱚᱸ ᱱᱟᱸᱜ ᱠᱷᱟᱱ ᱚᱱᱠᱟ ᱢᱤᱫ ᱵᱟᱨ ᱫᱚᱞᱮ ᱮᱦᱚᱵ ᱜᱚᱜ ᱠᱟᱜ ᱜᱮᱭᱟ᱾
ᱩᱸ᱾
ᱦᱚᱞᱟ ᱢᱟᱫᱷᱮᱨ ᱠᱷᱚᱱ ᱜᱮᱞᱮ ᱮᱦᱚ ᱵᱚᱜ ᱠᱟᱫᱟ᱾
ᱩᱸ᱾
ᱟᱨ ᱚᱱᱠᱟ ᱡᱟᱹᱥᱛᱤ ᱧᱚᱜ ᱵᱟᱭ ᱫᱟᱜ ᱡᱟᱹᱲᱤ ᱟᱞᱮ ᱠᱟᱱᱟ ᱛᱚ ᱚᱱᱟᱛᱮ ᱵᱟᱞᱮ ᱮᱛᱚᱦᱚᱵ ᱫᱟᱲᱮᱭᱟᱜ ᱠᱟᱛ ᱛᱟᱦᱮᱸᱫ᱾
ᱩᱸ᱾
ᱟᱫᱚ ᱱᱟᱸᱜ ᱞᱤᱧ ᱞᱟᱹᱭᱫᱟ ᱟᱵᱮᱱ ᱥᱮᱫ ᱫᱚ ᱱᱚᱝᱠᱟ ᱥᱮᱨᱢᱟ ᱡᱟᱹᱲᱤ ᱛᱮᱜᱮ ᱠᱚ ᱨᱚᱦᱚᱭ ᱫᱟ ᱥᱮ ᱚᱱᱠᱟ ᱵᱟᱸᱫ ᱠᱚᱨᱮᱜ ᱢᱤᱱᱤ ᱠᱚ ᱵᱮᱵᱚᱥᱛᱟ ᱢᱮᱱᱟᱜ ᱠᱟᱜᱼᱟ᱾
ᱱᱚᱛᱮ ᱫᱚ ᱤᱭᱟᱹ ᱵᱚᱞᱮ ᱢᱮᱱᱟᱜᱼᱟ ᱢᱤᱱᱤ ᱨᱮᱭᱟᱜ ᱥᱮ ᱥᱟᱞᱳ ᱵᱟ ᱡᱮᱴᱟ ᱠᱚ ᱢᱮᱛᱟᱜ ᱠᱟᱱᱟ ᱠᱚ᱾
ᱚᱦᱚ᱾
ᱚᱱᱟ ᱨᱮᱭᱟᱜ ᱵᱮᱵᱚᱥᱛᱟ ᱦᱚᱸ ᱢᱮᱱᱟᱜ ᱜᱮᱭᱟ᱾
ᱚ᱾
ᱠᱷᱟᱹᱞᱤ ᱥᱮᱨᱢᱟ ᱫᱟᱹᱲᱤ ᱡᱟᱜ ᱫᱟᱜ ᱛᱮᱫᱚ ᱵᱟᱝ ᱚᱱᱟ ᱢᱮᱱᱟᱜ ᱚᱱᱟ ᱵᱟᱭ ᱫᱟᱜ ᱞᱮᱠᱷᱟᱱ ᱫᱚᱢ ᱪᱤᱠᱟ ᱫᱟᱲᱮᱭᱟᱜᱼᱟ ᱚᱱᱟ ᱢᱤᱱᱤ ᱠᱚ ᱢᱮᱱᱟᱜ ᱛᱮ ᱚᱱᱟ ᱠᱷᱚᱱ ᱜᱮ ᱫᱟᱜ ᱤᱭᱟᱹ ᱦᱩᱭᱩᱜᱼᱟ ᱟᱨ ᱢᱤᱫ ᱱᱟᱠᱷᱟ ᱢᱮᱱᱟᱜᱼᱟ ᱚᱱᱟ ᱥᱟᱭᱤᱰ ᱫᱚ ᱵᱚᱞᱮ ᱢᱤᱱᱤ ᱠᱚ ᱵᱟᱹᱱᱩᱜ ᱠᱟᱫᱟ᱾
ᱦᱳᱭ ᱦᱳᱭ ᱦᱳᱭ᱾
ᱚᱱᱟ ᱫᱚ ᱱᱚᱝᱠᱟ ᱥᱮᱨᱢᱟ ᱫᱟᱹᱲᱤ ᱵᱚᱞᱮ ᱡᱟᱹᱲᱤ ᱫᱟᱜ ᱛᱮᱜᱮ ᱨᱚᱦᱚᱭ ᱦᱩᱭᱩᱜ ᱛᱟᱦᱮᱸᱱ ᱜᱮᱭᱟ᱾
ᱟᱪᱪᱷᱟ, ᱟᱪᱪᱷᱟ
ᱟᱯᱮ ᱥᱮᱫ ᱫᱚ?
ᱦᱳᱭ ᱟᱞᱮ ᱥᱮᱫ ᱦᱚᱸ ᱚᱱᱠᱟ ᱱᱟᱜ ᱚᱱᱠᱟᱱᱟᱜ ᱠᱷᱟᱱ ᱫᱟᱜ ᱠᱚᱨᱮ ᱱᱟᱜ ᱵᱮᱵᱚᱥᱛᱷᱟ ᱫᱚ ᱵᱟᱹᱱᱩᱜ ᱟᱠᱟᱜᱼᱟ, ᱢᱮᱱᱠᱷᱟᱱ ᱱᱚᱱᱠᱟ ᱮ ᱢᱤᱫ ᱵᱟᱨ ᱢᱟᱨᱥᱟᱞ ᱫᱚ ᱢᱮᱱᱟᱜ ᱟᱠᱟᱜᱼᱟ ᱡᱟᱦᱟᱸ ᱢᱚᱴᱚᱨ ᱦᱳᱭ, ᱦᱳᱭ, ᱚᱱᱟ ᱠᱚ ᱢᱤᱫ ᱵᱟᱨ ᱢᱮᱱᱟᱜ ᱟᱠᱟᱜᱼᱟ ᱵᱟᱠᱷᱟᱱ ᱟᱞᱮ ᱦᱚᱸ ᱚᱱᱠᱟ ᱥᱮᱨᱢᱟ ᱡᱟᱹᱲᱤ ᱫᱟᱜ ᱵᱷᱚᱨᱥᱟ ᱛᱮᱜᱮ ᱢᱮᱱᱟᱜ ᱟᱠᱟᱫ ᱞᱮᱭᱟ᱾
ᱟᱫᱚ ᱛᱤᱱᱟᱹᱜ ᱫᱷᱟᱣ ᱯᱮ ᱪᱟᱥᱟ ᱚᱱᱛᱮ ᱫᱚ᱾
ᱦᱳᱭ ᱟᱞᱮ ᱫᱚ ᱦᱟᱸᱜ ᱥᱮᱨᱢᱟ ᱨᱮᱫᱚ ᱚᱱᱠᱟ ᱵᱟᱨ ᱫᱷᱟᱣ ᱜᱮᱞᱮ ᱪᱟᱥᱟᱺ ᱡᱟᱦᱟᱸ ᱫᱚᱵᱚᱱ ᱢᱮᱛᱟᱜ ᱠᱟᱱᱟ ᱫᱷᱚᱨᱚᱱ ᱦᱩᱬᱳ ᱟᱨ ᱫᱷᱚᱨᱚᱱ ᱦᱩᱬᱩ ᱡᱟᱦᱟᱸ ᱵᱚᱱ ᱢᱮᱛᱟᱜ ᱠᱟᱱᱟ ᱟᱨ ᱦᱚᱸᱜᱼᱚᱭ ᱡᱟᱦᱟᱸ ᱵᱚᱨᱥᱟ ᱦᱳᱲᱳ,
ᱦᱳᱭ ᱴ ᱟᱚᱞᱮ ᱱᱟᱸᱜ ᱚᱱᱠᱟ ᱫᱷᱚᱨᱚᱢ ᱦᱳᱲᱳ ᱫᱚ ᱠᱷᱩᱸᱵᱴᱟ ᱫᱚ ᱵᱟᱞᱮ ᱨᱚᱦᱚᱭᱟ ᱟᱹᱰᱤ ᱠᱚᱢ, ᱱᱚᱣᱟ ᱵᱚᱨᱥᱟ ᱨᱮᱜᱮ ᱱᱟᱸᱜ ᱠᱷᱟᱱ ᱡᱟᱹᱥᱛᱤ ᱞᱮ ᱨᱚᱦᱚᱭᱟ
ᱟᱫᱚ ᱱᱚᱝᱠᱟ ᱟᱞᱮ ᱱᱚᱛᱮ ᱦᱚᱸ ᱱᱚᱝᱠᱟ ᱤᱭᱟᱹ ᱜᱮ ᱵᱟᱨ ᱫᱷᱟᱣ ᱜᱮᱞᱮ ᱪᱟᱥᱚᱜᱼᱟ᱾
ᱜᱮ ᱛᱟᱦᱚᱞᱮ᱾ ᱟᱫᱚ ᱱᱟᱜ ᱞᱤᱧ ᱞᱟᱹᱭᱮᱫ ᱛᱟᱦᱮᱸᱫ᱾ ᱚᱱᱠᱟ ᱪᱟᱛᱚᱢ ᱠᱚ ᱵᱟᱨᱮ ᱛᱮᱞᱟᱝ ᱜᱟᱞᱢᱟᱨᱟᱣ ᱞᱮᱠᱷᱟᱱ ᱪᱮᱫ ᱞᱮᱠᱟ ᱦᱩᱭ ᱠᱚᱜᱼᱟ?
ᱪᱮᱫ ᱵᱤᱵᱥᱚᱭ ᱛᱮ?
ᱞᱟᱹᱫᱟᱤᱧ ᱚᱱᱠᱟ ᱢᱟᱱᱮ ᱚᱱᱟ ᱠᱚᱫᱚᱞᱟᱝ ᱜᱚᱞᱯᱷᱚ ᱠᱮᱫ ᱜᱮᱭᱟ ᱛᱚ, ᱟᱫᱚ ᱞᱤᱧ ᱞᱟᱹᱭᱮᱫ ᱛᱟᱦᱮᱸᱫ ᱱᱟ
ᱟᱵᱚᱣᱟᱜ ᱠᱟᱞᱪᱟᱨ ᱱᱤᱭᱮ ᱜᱟᱞᱢᱟᱨᱟᱣ ᱞᱮᱠᱷᱟᱱ ᱵᱷᱟᱜᱤ ᱦᱩᱭᱩᱜᱼᱟ᱾
ᱚ ᱦᱳᱭ, ᱦᱳᱭ, ᱟᱫᱚ ᱱᱟᱸᱜ ᱞᱤᱧ ᱞᱟᱹᱭᱫᱟ ᱟᱹᱵᱤᱱᱟᱜ ᱜᱮ ᱚᱱᱠᱟ ᱡᱩᱫᱤ ᱵᱟᱲᱟᱭ ᱢᱮᱱᱟᱜ ᱟᱠᱟᱫ ᱛᱟᱹᱵᱤᱱ ᱠᱷᱟᱱ? ᱚᱠᱟᱴᱟᱜ ᱥᱟᱠᱟᱢ ᱛᱮᱞᱟᱝ ᱜᱚᱞᱢᱟᱨᱟᱣ ᱞᱮᱠᱷᱟᱱ ᱱᱟᱯᱟᱭ ᱠᱚᱜᱼᱟ?
ᱚᱱᱟ ᱠᱟᱞᱪᱟᱨ ᱫᱤᱭᱮ ᱜᱮᱞᱟᱝ ᱜᱟᱞᱢᱟᱨᱟᱜᱼᱟ ᱛᱚᱵᱮ,
ᱟᱪᱪᱷᱟ, ᱟᱪᱪᱷᱟ, ᱛᱟᱦᱚᱞᱮ ᱟᱹᱞᱤᱧ ᱜᱮᱞᱤᱧ ᱦᱮᱸ ᱟᱹᱞᱤᱧ ᱜᱮᱞᱤᱧ ᱞᱟᱹᱭᱱᱟ ᱛᱟᱦᱚᱞᱮ?
ᱦᱮᱸ, ᱦᱮᱸ, ᱢᱟ ᱞᱟᱹᱭ ᱢᱮ᱾
ᱟᱪᱪᱷᱟ ᱟᱹᱞᱤᱧ ᱞᱟᱹᱭᱫᱟ ᱱᱚᱜᱼᱚᱭ ᱡᱮ ᱛᱟᱦᱚᱞᱮ ᱦᱮᱸ ᱚᱱᱠᱟ ᱢᱟᱱᱮ ᱟᱹᱰᱤ ᱟᱭᱢᱟ ᱜᱮᱠᱚ ᱧᱮᱞ ᱵᱟᱲᱟᱜ ᱠᱟᱱᱟ,
ᱦᱩᱸ,
ᱦᱮᱸ, ᱚᱱᱠᱟ ᱢᱟᱱᱮ ᱵᱟᱯᱞᱟ ᱠᱟᱛᱮᱜ ᱨᱮᱦᱚᱸ ᱦᱮᱸ ᱥᱮ, ᱟᱨᱚᱸ ᱮᱴᱟᱜ ᱨᱮᱠᱚ ᱡᱟᱶᱟᱭᱚᱜ ᱠᱟᱱᱟ᱾
ᱦᱮᱸ,
ᱦᱳᱭ, ᱟᱫᱚ ᱱᱟᱸᱜ ᱚᱱᱟ ᱠᱚ ᱤᱫᱤ ᱠᱟᱛᱮᱫ ᱜᱮᱞᱟᱝ ᱜᱟᱞᱢᱟᱨᱟᱣ ᱞᱮᱠᱷᱟᱱ ᱪᱮᱫ ᱞᱮᱠᱟ ᱦᱩᱸᱭ ᱠᱚᱜᱼᱟ?
ᱦᱮᱸ ᱱᱟᱯᱟᱭ ᱜᱮ ᱦᱩᱭᱩᱜᱼᱟ᱾
ᱚ ᱦᱳᱭ ᱟᱫᱚ ᱱᱟᱜᱞᱤᱧ ᱞᱟᱹᱭᱫᱟ
ᱦᱩᱸ
ᱦᱚᱸᱜᱼᱚᱭ ᱡᱮ ᱩᱸ ᱡᱟᱶᱟᱭᱚᱜ ᱠᱟᱱᱟ ᱠᱚ ᱥᱮ ᱟᱠᱚᱣᱟᱜ ᱠᱩᱥᱤ ᱛᱮᱜᱮ ᱠᱚ ᱵᱟᱯᱞᱟᱜ ᱠᱟᱱᱟ᱾
ᱦᱩᱸ
ᱟᱫᱚ ᱱᱟᱜ ᱚᱝᱠᱟ ᱮᱸᱴᱠᱮᱴᱚᱬᱮ ᱠᱚ ᱦᱩᱭ ᱵᱟᱲᱟᱜ ᱠᱟᱱᱟ ᱟᱠᱚ ᱢᱚᱫᱽᱫᱷᱮ ᱨᱮ ᱥᱮ ᱠᱚ ᱩ ᱚᱝᱠᱟ ᱤᱭᱟᱹᱜ ᱠᱟᱱ ᱜᱮᱭᱟ ᱠᱚ ᱥᱮ ᱟᱨ ᱚᱱᱟ ᱛᱟᱭᱚᱢ ᱚᱝᱠᱟ ᱟᱨᱚ ᱠᱚ ᱵᱟᱯᱞᱟᱜ ᱠᱟᱱᱟ ᱮᱴᱟᱜ ᱨᱮ ᱥᱮ ᱟᱨᱚ ᱚᱝᱠᱟᱜᱮ ᱧᱮᱞ ᱠᱟᱱᱟ ᱜᱤᱫᱽᱨᱟᱹ ᱠᱚᱠᱚ ᱵᱟᱹᱜᱤᱭ ᱠᱟᱜ ᱠᱚᱣᱟ ᱱᱚᱝᱠᱟ ᱜᱮ᱾
ᱦᱮᱸ
ᱴᱤᱡ ᱠᱟᱹᱴᱤᱡ ᱢᱟᱹᱭ ᱵᱤᱫᱽᱨᱟᱹ ᱢᱟᱹᱭ ᱜᱤᱫᱽᱨᱟᱹ ᱛᱟᱠᱚ ᱠᱚ ᱵᱟᱹᱜᱤ ᱠᱟᱛᱮᱜ ᱚᱝᱠᱟ ᱠᱚ ᱪᱟᱞᱟᱣ ᱠᱟᱱᱟ ᱮᱴᱟᱜ ᱨᱮ᱾
ᱦᱩᱸ
ᱟᱫᱚᱱᱟᱜ ᱟᱹᱵᱤᱱᱟᱜ ᱢᱚᱱᱮᱛᱮ ᱚᱱᱟ ᱫᱚ ᱪᱮᱫ ᱵᱤᱱ ᱞᱟᱹᱭᱟ? ᱚᱱᱟ ᱠᱚᱫᱚ ᱚᱝᱠᱟ ᱵᱷᱟᱜᱤ ᱦᱩᱭᱩᱜᱼᱟ ᱥᱮ ᱚᱝᱠᱟ ᱠᱷᱟᱨᱟᱯ ᱦᱩᱭᱩᱜ ᱠᱟᱱᱟ?
ᱟᱹᱞᱤᱧ ᱫᱚᱞᱤᱧ ᱢᱚᱱᱮ ᱦᱮᱸ ᱱᱚᱣᱟ ᱠᱚᱫᱚ ᱵᱟᱹᱲᱤᱡ ᱜᱮ ᱦᱩᱭᱩᱜ ᱠᱟᱱᱟ᱾
ᱦᱮᱸ
ᱚᱸᱭ ᱡᱮ ᱵᱚᱞᱮ ᱜᱚᱜᱚᱼᱵᱟᱵᱟ ᱢᱤᱫᱴᱮᱡ ᱡᱟᱭᱜᱟ ᱲᱮ ᱠᱚ ᱵᱟᱯᱞᱟᱣ ᱠᱟᱜ ᱵᱚᱱᱟ ᱵᱚᱞᱮ ᱵᱟᱯᱞᱟ ᱠᱟᱛᱮᱜ ᱚᱸᱰᱮ ᱜᱮ ᱥᱩᱞᱩᱠ ᱛᱮᱢ ᱥᱚᱝᱥᱟᱨ ᱞᱮᱠᱷᱟᱱ ᱫᱚ ᱱᱤᱡᱮᱨᱟᱜ ᱜᱮ ᱱᱟᱯᱟᱭ ᱥᱮ ᱜᱤᱫᱟᱹᱨ ᱯᱤᱫᱟᱹᱨ ᱞᱟᱹᱜᱤᱜ ᱦᱚᱸ ᱱᱟᱯᱟᱭ ᱜᱮ ᱦᱩᱭᱩᱜᱼᱟ᱾ ᱪᱮᱫᱟᱜ ᱡᱮ ᱟᱢ ᱡᱩᱫᱤ ᱱᱚᱸᱰᱮ ᱵᱟᱯᱞᱟ ᱠᱟᱛᱮᱜ ᱮᱴᱟᱜ ᱦᱚᱲ ᱥᱟᱛᱮᱢ ᱨᱚᱲᱟ ᱥᱮ ᱩᱱᱤ ᱴᱷᱮᱢ ᱪᱟᱞᱟᱣ ᱩᱛᱟᱹᱨᱚᱜᱼᱟ ᱛᱟᱞᱦᱮ ᱛᱚ ᱱᱚᱸᱰᱮ ᱫᱚ ᱮᱸᱴᱠᱮᱴᱚᱬᱮ ᱫᱚ ᱱᱚᱸᱰᱮ ᱫᱚ ᱦᱩᱭᱩᱜᱼᱟ ᱜᱤᱫᱽᱨᱟᱹᱣᱟᱜ᱾
ᱜᱤᱫᱽᱨᱟᱹᱣᱟᱜ ᱜᱮ ᱮᱴᱠᱮ ᱴᱚᱬᱮ ᱦᱩᱭᱩᱜᱼᱟ, ᱪᱮᱫᱟᱜ ᱡᱮ ᱩᱱᱤ ᱫᱚ ᱜᱚᱜᱚᱣᱟᱜ ᱫᱩᱞᱟᱹᱲ ᱵᱟᱭ ᱧᱟᱢᱟ᱾
ᱚᱱᱟ ᱢᱟᱛᱚ ᱦᱮᱸ ᱜᱮ ᱥᱮ᱾
ᱦᱩᱸ
ᱟᱨ ᱩᱱᱤ ᱡᱟᱦᱟᱸᱭ ᱚᱱᱮ ᱜᱤᱫᱽᱨᱟᱹᱣᱟᱜ ᱤᱭᱟᱹ ᱟᱡ ᱜᱚᱜᱚᱣᱟᱜ ᱫᱩᱞᱟᱹᱲ ᱵᱟᱭ ᱧᱟᱢᱟ
ᱦᱩᱸ
ᱟᱨ ᱩᱱᱤ ᱜᱤᱫᱽᱨᱟᱹ ᱦᱚᱸ ᱱᱟᱜ ᱴᱷᱤᱠ ᱢᱚᱛᱚ ᱫᱚ ᱱᱟᱜᱠᱷᱟᱱ ᱵᱟᱭ ᱦᱚᱲᱚᱜᱼᱟ᱾
ᱵᱟᱝ᱾ ᱦᱮᱸ
ᱪᱮᱫᱟᱜ ᱥᱮ ᱜᱚᱜᱚᱣᱟᱜ ᱫᱩᱞᱟᱹᱲ ᱜᱮᱛᱚ ᱡᱟᱹᱥᱛᱤ ᱛᱟᱦᱮᱱᱟ ᱥᱮ᱾
ᱦᱮᱸ
ᱦᱳᱭ ᱟᱫᱚ ᱩᱱᱤ ᱦᱚᱸ ᱦᱚᱸᱜ ᱚᱝᱠᱟ ᱩᱱᱤ ᱜᱤᱫᱽᱨᱟᱹ ᱦᱚᱸ ᱱᱟᱜᱠᱷᱟᱱ ᱡᱟᱦᱟᱸᱭ ᱡᱩᱫᱤ ᱚᱝᱠᱟᱭ ᱵᱟᱹᱜᱤ ᱦᱚᱴᱚᱣ ᱠᱚᱣᱟ ᱡᱮ
ᱦᱩᱸ
ᱟᱫᱚ ᱱᱟᱜ ᱦᱳᱭ ᱚᱝᱠᱟᱜᱮ ᱢᱟᱱᱮ ᱩᱸ ᱩᱱᱤ ᱜᱤᱫᱽᱨᱟᱹ ᱫᱚ ᱱᱟᱜ ᱚᱝᱠᱟᱭ ᱦᱟᱨᱟ ᱵᱩᱨᱩ ᱞᱮᱱᱠᱷᱟᱱ ᱠᱷᱳᱡ ᱠᱳᱭ ᱦᱟᱛᱟᱣ ᱜᱮᱭᱟ ᱥᱮ? ᱵᱩᱡᱽ ᱧᱟᱢ ᱞᱮᱠᱷᱟᱱ ᱫᱚ ᱠᱷᱟᱨᱟᱯ ᱦᱩᱭᱩᱜ-ᱟ ᱠᱷᱟᱨᱟᱯᱮ ᱵᱩᱡᱟᱭ᱾
ᱦᱩᱸᱢ,
ᱟᱨ ᱩᱱᱤ ᱚᱱᱠᱟᱜᱮ ᱵᱚᱲᱚ ᱦᱚᱲ ᱠᱚ ᱥᱮ ᱚᱱᱠᱟ ᱵᱟᱭ ᱢᱟᱱᱟᱣ ᱠᱚᱣᱟ ᱟᱨᱠᱤ ᱥᱮ ᱪᱮᱫ ᱩᱱᱤ ᱢᱟᱛᱚ᱾ ᱚᱝᱠᱟ ᱥᱤᱠᱷᱱᱟᱹᱛ ᱠᱚ ᱵᱟᱭ ᱧᱟᱢ ᱞᱮᱠᱷᱟᱱ ᱛᱚ ᱵᱟᱭ ᱵᱩᱡᱽ ᱫᱟᱲᱮᱭᱟᱜ-ᱟ ᱥᱮ ᱦᱩᱰᱤᱧ ᱠᱷᱚᱱ᱾
ᱦᱩᱸ, ᱟᱨ ᱱᱚᱝᱠᱟ ᱯᱟᱨ, ᱦᱮᱸ ᱞᱟᱹᱭ ᱵᱮᱱ?
ᱟᱵᱤᱱ ᱜᱮ ᱞᱟᱹᱭ ᱵᱤᱱ ᱢᱟ?
ᱢᱮᱱᱫᱟᱞᱤᱧ ᱡᱮ ᱱᱚᱝᱠᱟ ᱞᱮᱠᱷᱟᱱ ᱫᱚᱛᱚ ᱟᱵᱚᱣᱟᱜ ᱥᱚᱢᱟᱡᱽ ᱜᱮ ᱵᱟᱹᱲᱤᱡᱚᱜ-ᱟ᱾ ᱠᱟᱜ ᱵᱟᱹᱲᱤᱡ ᱵᱟᱹᱲᱤᱡ ᱵᱚᱱ ᱠᱟᱹᱢᱤ ᱞᱮᱠᱷᱟᱱ ᱫᱚ᱾
ᱚᱱᱟ ᱢᱟᱛᱚ ᱦᱮᱸ ᱜᱮᱥᱮ᱾
ᱦᱩᱸ,
ᱟᱫᱚ ᱱᱚᱣᱟ ᱠᱚᱫᱚ ᱮᱠᱪᱩᱭᱮᱞᱤ ᱚᱝᱠᱟ ᱠᱚᱨᱟᱣ ᱴᱷᱤᱠᱚᱜ ᱠᱟᱱᱟ ᱥᱮ ᱪᱮᱫ ᱵᱤᱱ ᱞᱟᱹᱭᱟ ᱟᱵᱤᱱ?
ᱟᱹᱞᱤᱧ ᱞᱤᱧ ᱢᱚᱱᱮᱭᱟ ᱡᱮ ᱱᱚᱣᱟ ᱠᱚᱫᱚ ᱵᱟᱝ ᱴᱷᱤᱠᱚᱜ ᱠᱟᱱᱟ᱾
ᱦᱳᱭ, ᱦᱳᱭ,
ᱪᱮᱫᱟᱜ ᱥᱮ ᱚᱱᱟ ᱫᱚ ᱟᱢ ᱛᱮᱜᱮᱢ ᱡᱟᱶᱟᱭ ᱠᱟᱱᱟ ᱥᱮ ᱟᱨᱚ ᱚᱝᱠᱟ ᱟᱨ ᱱᱤᱛᱟᱹᱜ ᱚᱝᱠᱟᱭ ᱫᱟᱢ ᱟᱫᱚ ᱚᱱᱟ ᱴᱷᱤᱠᱚᱜ ᱠᱟᱱᱟ? ᱢᱟᱱᱮ ᱮᱸᱜ ᱚᱱᱟ ᱠᱚᱫᱚ ᱠᱷᱩᱵᱽ ᱠᱷᱟᱨᱟᱯ ᱜᱮ ᱦᱩᱭᱩᱜ ᱠᱟᱱᱟ ᱥᱮ᱾
ᱡᱚᱛᱚ ᱠᱤᱪᱷᱩ ᱴᱷᱤᱠ ᱴᱷᱟᱠ ᱠᱟᱛᱮᱫ ᱢᱟᱱᱮ ᱟᱨᱚ ᱰᱟᱹᱜᱩᱣᱟᱹᱜ ᱥᱟᱱᱟᱭᱮᱫ ᱠᱚᱣᱟ᱾ ᱱᱮᱛᱟᱨ ᱦᱚᱸ ᱪᱮᱫ ᱵᱤᱱ ᱞᱟᱹᱭᱟ?
ᱦᱩᱸ,
ᱚᱱᱟ ᱫᱚ ᱵᱟᱭ ᱴᱷᱤᱠᱚᱜ ᱠᱟᱱᱟ
ᱵᱟᱝ,
ᱦᱳᱭ ᱦᱳᱭ ᱚᱝᱠᱟ ᱜᱮ ᱟᱹᱰᱤ ᱱᱮ ᱛᱟᱨ ᱢᱟ ᱧᱮᱞᱚᱜ ᱠᱟᱱ ᱜᱮ ᱚᱝᱠᱟᱜᱮ ᱟᱰᱤ ᱡᱟᱹᱥᱛᱤ ᱜᱮ ᱧᱮᱞᱚᱜ ᱠᱟᱱᱟ ᱧᱮᱞ ᱵᱟᱲᱟᱜ ᱠᱟᱱᱟ᱾
ᱦᱩᱸ,
ᱟᱹᱵᱤᱱ ᱥᱮᱫ ᱫᱚ ᱩᱝᱠᱟ ᱛᱟᱦᱞᱮ ᱧᱮᱞ ᱵᱟᱲᱟᱜ ᱠᱟᱱ ᱜᱮᱭᱟ ᱥᱮ ᱵᱟᱝ ᱛᱟᱦᱚᱞᱮ?
ᱧᱮᱞᱚᱜ ᱠᱟᱱ ᱜᱮᱭᱟ ᱟᱹᱰᱤ ᱡᱟᱥᱛᱤ ᱜᱤ ᱧᱮᱞ ᱧᱟᱢᱚᱜ ᱠᱟᱱᱟ᱾
ᱦᱳᱭ, ᱟᱫᱚ ᱱᱟᱜ ᱚᱱᱠᱟ ᱫᱚ ᱯᱟᱹᱦᱤᱞ ᱫᱚ ᱵᱟᱝ ᱛᱟᱦᱮᱸ ᱠᱟᱱ ᱛᱟᱵᱚᱱᱟ ᱥᱮ, ᱥᱮ ᱩᱱᱟᱹᱜ ᱫᱚ ᱵᱟᱝᱠᱚ ᱚᱱᱠᱟ ᱠᱚ ᱠᱚᱨᱟᱣᱮᱫ ᱛᱟᱦᱮᱸᱫ,
ᱟᱫᱚ ᱞᱟᱦᱟ ᱛᱮᱫᱚ ᱛᱟᱦᱮᱸ ᱠᱟᱱ ᱨᱮᱦᱚᱸ ᱵᱚᱞᱮ ᱟᱹᱰᱤ ᱧᱮᱛᱟᱨ ᱡᱮᱢᱚᱱ ᱡᱮᱞᱮᱠᱟ ᱧᱮᱞ ᱧᱟᱢᱚᱜ ᱠᱟᱱᱟ ᱞᱟᱦᱟ ᱛᱮᱫᱚ ᱟᱰ ᱚᱝᱠᱟ ᱫᱚ ᱵᱟᱝ ᱛᱟᱦᱮᱸ ᱠᱟᱱᱟ ᱧᱮᱛᱟᱨ ᱫᱚ ᱟᱨᱦᱚᱸ ᱡᱟᱹᱥᱛᱤ ᱜᱤ ᱵᱚᱞᱮ ᱵᱟᱹᱲᱤᱡ ᱪᱟᱵᱟ ᱠᱮᱫᱟ ᱵᱚᱞᱮ᱾ ᱩᱝᱠᱩ ᱦᱚᱲ ᱜᱮ ᱟᱵᱚᱣᱟᱜ ᱥᱚᱢᱟᱡᱽ ᱵᱚᱱ ᱵᱟᱹᱲᱤᱡ ᱮᱫᱟ᱾ ᱚᱱᱟ ᱚᱱᱟ ᱵᱚᱞᱮ ᱵᱟᱵᱩᱱ ᱢᱮᱱᱫᱟ ᱡᱮ ᱟᱵᱚᱣᱟᱜ ᱥᱚᱢᱟᱡ ᱨᱮ ᱛᱤᱱᱟᱹᱜ ᱱᱟᱯᱟᱭ ᱛᱮᱵᱩᱱ ᱛᱟᱦᱮᱸᱱᱟ ᱥᱮ ᱪᱮᱫ ᱵᱚᱱ ᱠᱚᱨᱟᱣ ᱞᱮᱠᱷᱟᱱ ᱟᱵᱩᱣᱟᱜ ᱥᱚᱢᱟᱡ ᱱᱟᱯᱟᱭ ᱛᱮ ᱛᱟᱦᱮᱸᱱ ᱛᱟᱵᱩᱱᱟ᱾
ᱦᱳᱭ, ᱦᱳᱭ, ᱦᱳᱭ, ᱟᱵᱚ ᱛᱮᱜᱮ ᱱᱟᱦᱟᱜ ᱞᱟᱛᱟᱨ ᱥᱮᱫ ᱵᱚᱱ ᱟᱬᱜᱚᱭᱮᱜ-ᱟ᱾
ᱦᱩᱹ,
ᱟᱫᱚ ᱚᱱᱟ ᱜᱮᱛᱚ ᱱᱟᱜ ᱵᱟᱠᱚ ᱵᱩᱡ ᱮᱫᱟ ᱟᱹᱵᱤᱱ ᱟᱹᱞᱤᱧ ᱞᱟᱹᱭ ᱞᱮᱠᱷᱟᱱ ᱛᱚ ᱵᱟᱝ ᱦᱩᱭᱩᱜ-ᱟ ᱥᱮ,
ᱵᱟᱝ, ᱢᱤᱫ ᱦᱚᱲ ᱥᱮ ᱵᱟᱨ ᱦᱚᱲ ᱡᱷᱟᱹᱞ ᱠᱷᱟᱱ ᱫᱚ ᱵᱟᱝ ᱦᱩᱭᱩᱜ-ᱟ ᱱᱚᱣᱟ ᱫᱚ ᱥᱟᱱᱟᱢ ᱦᱚᱲ ᱵᱩᱡᱷᱟᱹᱣ ᱞᱟᱹᱠᱛᱤ ᱠᱟᱱᱟ, ᱡᱮ ᱱᱩᱝᱠᱟ ᱫᱚ ᱵᱟᱵᱩᱱ ᱵᱟᱹᱲᱤᱡᱟ᱾
ᱟᱨ ᱱᱤᱭᱟᱹ ᱫᱚ ᱱᱟᱜ ᱟᱨᱚ ᱵᱩᱡᱷᱟᱹᱣ ᱨᱮᱱᱟᱜ ᱞᱟᱹᱠᱛᱤ ᱫᱚ ᱠᱟᱱᱟ ᱡᱟᱦᱟᱸ ᱩᱱᱠᱩ ᱛᱤᱨᱞᱟᱹ ᱦᱚᱯᱚᱱᱟᱜ ᱚᱲᱟᱜ ᱠᱚᱨᱮᱱ,
ᱦᱮᱸ,
ᱩᱝᱠᱩ ᱨᱮᱱ ᱜᱮ ᱟᱨᱚ ᱚᱱᱟ ᱫᱚ ᱵᱩᱡᱷᱟᱹᱣ ᱨᱮᱱᱟᱜ ᱞᱟᱠᱛᱤ ᱠᱟᱱᱟ᱾ ᱪᱮᱫᱟᱜ ᱥᱮ ᱩᱱᱤ ᱡᱟᱦᱟᱸᱭ ᱚᱱᱠᱟᱭ ᱠᱟᱹᱢᱤᱭᱟ ᱩᱱᱤ ᱫᱚ ᱵᱩᱡᱷᱟᱹᱣ ᱦᱚᱲ ᱛᱚ ᱚᱲᱟᱜ ᱚᱲᱟᱜ ᱜᱮᱥᱮ, ᱟᱨ ᱚᱲᱟᱜ ᱦᱚᱲ ᱡᱩᱫᱤ ᱵᱟᱠᱚ ᱞᱟᱹᱭᱟ ᱩᱱᱤ ᱛᱚ ᱠᱟᱹᱢᱤ ᱜᱮᱭᱟᱭ,
ᱦᱮᱸ,
ᱦᱮᱸ, ᱦᱳᱭ, ᱦᱳᱭ, ᱟᱹᱵᱤᱱᱟᱜ ᱢᱚᱱᱮᱛᱮ ᱪᱮᱫ ᱵᱤᱱ ᱞᱟᱹᱭᱟ?
ᱦᱮᱸ ᱡᱚᱛᱚ ᱱᱚᱣᱟ ᱱᱚᱣᱟ ᱠᱚ ᱵᱤᱥᱚᱭ ᱛᱮᱫᱚ ᱥᱟᱱᱟᱢ ᱦᱚᱲᱜᱤ ᱵᱟᱞᱮ ᱵᱩᱡᱷᱟᱹᱣ ᱨᱮᱭᱟᱜ ᱞᱟᱹᱠᱛᱤ ᱠᱟᱱᱟ? ᱚᱲᱟᱜ ᱨᱮᱱ ᱦᱚᱲ ᱦᱚᱯᱚᱱ, ᱟᱵᱩ ᱚᱲᱟᱜ ᱨᱮ ᱡᱟᱦᱟᱸᱭ ᱠᱚ ᱢᱮᱱᱟᱜ ᱵᱚᱱ ᱥᱮ ᱟᱵᱚ ᱥᱚᱢᱟᱡ ᱨᱮ ᱡᱟᱦᱟᱸᱭ ᱜᱤ ᱦᱚᱲ ᱥᱮ ᱫᱤᱠᱩ ᱥᱮ ᱡᱟᱦᱟᱸᱭ ᱜᱤ
ᱦᱮᱸ,
ᱱᱚᱣᱟ, ᱦᱮᱸ
ᱦᱳᱭ,
ᱟᱫᱚᱞᱤᱧ ᱞᱟᱹᱭᱫᱟ ᱦᱮᱸᱛᱚ ᱛᱟᱦᱞᱮ ᱚᱠᱛᱚ ᱠᱚᱦᱚᱸ ᱛᱚ ᱦᱳᱭ ᱦᱤᱡᱩᱜ ᱠᱟᱱᱟ,
ᱦᱮᱸ,
ᱚᱱᱠᱟ ᱜᱮ ᱟᱞᱤᱧ ᱢᱟᱛᱚ ᱟᱵᱤᱱ ᱥᱟᱛᱮ ᱜᱟᱞᱢᱟᱨᱟᱣ ᱠᱟᱛᱮᱜ ᱟᱹᱰᱤ ᱢᱚᱸᱡᱽ ᱜᱮᱞᱤᱧ ᱟᱹᱭᱠᱟᱹᱣ ᱠᱮᱜᱼᱟ᱾
ᱦᱩᱸ, ᱟᱞᱤᱧ ᱦᱚᱸ ᱱᱟᱯᱟᱭ ᱜᱮᱞᱤᱧ ᱵᱩᱡᱷᱟᱹᱣ ᱠᱮᱫᱟ, ᱡᱮ ᱟᱹᱰᱤ ᱱᱟᱯᱟᱭ ᱞᱟᱝ ᱜᱟᱞᱢᱟᱨᱟᱣᱱᱟ᱾ ᱚᱱᱟ ᱢᱮᱫᱴᱮᱡ ᱥᱚᱢᱟᱡᱽ ᱨᱮᱭᱟᱜ ᱜᱤ ᱪᱮᱫ ᱞᱮᱠᱟᱛᱮ ᱵᱷᱟᱹᱜᱤ ᱵᱟᱹᱲᱤᱡ ᱞᱟᱝ ᱜᱟᱞᱢᱟᱨᱟᱣ ᱚᱱᱟ ᱨᱮᱭᱟᱜ ᱚᱱᱟ ᱵᱟᱲᱟᱭ ᱧᱟᱢ ᱠᱮᱫᱟ ᱡᱮ ᱵᱟᱹᱲᱤᱡ ᱜᱮᱭᱟ ᱥᱮ ᱢᱚᱸᱡᱽ,
ᱦᱳᱭ,